ᱦᱩᱸ ᱦᱮᱞᱳᱣ ᱾
ᱦᱮᱸ ᱟᱸᱡᱚᱢᱚᱜ ᱠᱟᱱᱟ ᱚᱝᱠᱮ ᱡᱚᱦᱟᱨ ᱜᱮ ᱾
ᱦᱳᱭ ᱜᱚᱝᱠᱮ ᱡᱚᱦᱟᱨ ᱜᱮ ᱟᱨ ᱪᱮᱜ ᱠᱚ ᱪᱤᱠᱟᱭ ᱦᱩᱭᱩᱜ ᱠᱟᱱᱟ?
ᱚᱭ ᱥᱮᱜ ᱟᱨᱮᱢ ᱪᱤᱠᱟᱹᱭᱟ ᱜᱚᱝᱠᱮ ᱱᱤᱛᱚᱜ ᱫᱚ ᱾ ᱱᱤᱛᱚᱜ ᱢᱟ ᱚᱱᱠᱟ ᱞᱮᱠᱟ ᱠᱟᱹᱢᱤ ᱛᱮᱱᱟᱜ ᱢᱟ ᱥᱮᱜ ᱡᱚᱢ ᱵᱟᱲᱟ ᱠᱟᱛᱮ ᱡᱤᱨᱟᱹᱣ ᱵᱟᱲᱟ ᱦᱩᱭ ᱠᱟᱱᱟ ᱾ ᱟᱢᱜᱮ ᱛᱟᱞᱮ ᱪᱮᱜ ᱠᱚᱢ ᱠᱟᱹᱢᱤ ᱵᱟᱹᱲᱟᱭᱮᱫ ᱛᱟᱦᱮᱸᱫ?
ᱦᱳᱭ ᱜᱚᱝᱠᱮ ᱚᱭ ᱡᱚᱢ ᱵᱟᱲᱟ ᱠᱟᱛᱮ ᱱᱤᱛᱚᱜ ᱫᱚ ᱡᱤᱨᱟᱹᱜ ᱜᱮ ᱦᱩᱭ ᱠᱟᱱᱟ ᱾
ᱟᱪᱪᱷᱟ ᱟᱪᱪᱷᱟ,
ᱟᱪᱪᱷᱟ ᱜᱚᱝᱠᱮ ᱛᱟᱦᱞᱮ ᱛᱤᱦᱤᱧ ᱫᱚᱞᱟᱝ ᱠᱟᱛᱷᱟᱜᱼᱟ ᱥᱚᱨᱦᱟᱭ ᱱᱤᱭᱮ ᱾
ᱦᱳᱭ ᱦᱳᱭ,
ᱦᱮᱸ ᱟᱫᱚ ᱦᱟᱜ ᱟᱯᱮ ᱥᱮᱜ ᱟᱨ ᱪᱤᱠᱟᱯᱮ ᱢᱟᱱᱟᱣ ᱫᱟ ᱦᱟᱸᱜ ᱟᱨ ᱟᱞᱮ ᱥᱮᱜ ᱪᱮᱞᱠᱟ ᱚᱱᱟ ᱜᱮᱞᱟᱝ ᱞᱮᱭ ᱥᱚᱫᱚᱨᱟ ᱾ ᱦᱮᱸ ᱟᱫᱚ ᱜᱚᱝᱠᱮ ᱤᱧ ᱠᱩᱞᱤ ᱠᱟᱱᱟ ᱛᱟᱦᱞᱮ ᱥᱚᱨᱦᱟᱭ ᱫᱚ ᱦᱟᱸᱜ ᱟᱵᱚᱣᱟᱜ ᱫᱚ ᱢᱤᱫᱴᱟᱝ ᱢᱟᱨᱟᱝ ᱯᱚᱨᱚᱵᱽ ᱠᱟᱱᱟ ᱾
ᱦᱳᱭ,
ᱟᱫᱚ ᱦᱟᱸᱜ ᱥᱚᱨᱦᱟᱭ ᱯᱚᱨᱚᱵᱽ ᱜᱮ ᱵᱟᱝ ᱪᱮᱫᱟᱜ ᱵᱚᱱ ᱢᱟᱱᱟᱣᱟ? ᱟᱨ ᱥᱚᱨᱦᱟᱭ ᱯᱚᱨᱚᱵᱽ ᱫᱚ ᱛᱤᱱ ᱫᱤᱱ ᱵᱚᱱ ᱢᱟᱱᱟᱣᱫᱟ ᱟᱨ ᱥᱚᱨᱦᱟᱭ ᱯᱚᱨᱚᱵᱽ ᱨᱮ ᱡᱟᱦᱟᱸ ᱢᱟᱦᱟ ᱵᱚᱱ ᱢᱟᱱᱟᱣᱫᱟ ᱾ ᱚᱱᱟ ᱠᱚ ᱢᱟᱦᱟ ᱫᱚ ᱪᱤᱜ ᱪᱤᱜ ᱵᱚᱱ ᱪᱤᱠᱟᱹᱭ ᱛᱷᱮᱱᱟ?
ᱟᱪᱪᱷᱟ ᱟᱪᱪᱷᱟ ᱦᱳᱭ ᱦᱳᱭ ᱱᱚᱣᱟ ᱟᱹᱰᱤ ᱱᱟᱯᱟᱭ ᱠᱩᱠᱞᱤ ᱨᱟᱠᱟᱵ ᱠᱮᱫ ᱛᱟᱞᱟᱝ-ᱟ᱾ ᱫᱤᱭᱮ ᱱᱚᱣᱟ ᱞᱟᱹᱜᱤᱫ ᱛᱮ ᱟᱹᱰᱤ ᱟᱭᱢᱟ ᱟᱭᱢᱟ ᱥᱟᱨᱦᱟᱣ ᱛᱚ ᱥᱟᱹᱨᱤ ᱜᱮ ᱾ ᱱᱚᱣᱟ ᱥᱚᱦᱨᱟᱭ ᱯᱚᱨᱚᱵᱽ ᱫᱚ ᱟᱵᱚ ᱥᱟᱱᱛᱟᱲ ᱥᱮᱨᱣᱟ ᱨᱮ ᱢᱟᱱᱮ ᱢᱤᱫ ᱴᱮᱱ ᱟᱹᱰᱤ ᱢᱟᱨᱟᱝ ᱥᱮ ᱡᱚᱛᱚ ᱥᱚᱦᱚᱨᱟᱭ ᱯᱚᱨᱚᱵᱽ ᱫᱚ ᱢᱮᱱᱟ ᱠᱚ ᱟᱵᱚᱣᱟᱜ ᱡᱚᱛᱚ ᱠᱷᱚᱱ ᱢᱟᱨᱟᱝ ᱯᱚᱨᱚᱵᱽ ᱾ ᱠᱟᱱ ᱛᱟᱵᱚᱱᱟ ᱾
ᱦᱮᱸ ᱮᱠᱫᱚᱢ ᱠᱟᱛᱷᱟᱱ ᱥᱟᱹᱨᱤ ᱜᱮ ᱾
ᱮ ᱛᱚ ᱱᱚᱣᱟ ᱫᱚ ᱢᱮᱱ ᱱᱚᱣᱟ ᱫᱚ ᱥᱮᱠᱚ ᱢᱮᱛᱟᱜ-ᱟ ᱦᱟᱹᱛᱤ ᱞᱮᱠᱟᱱ ᱯᱚᱨᱚᱵᱽ ᱦᱚᱸᱠᱚ ᱢᱮᱛᱟᱜ-ᱟ ᱥᱚᱨᱦᱟᱭ ᱯᱚᱨᱚᱵᱽ ᱫᱚ ᱦᱟᱹᱛᱤ ᱞᱮ ᱠᱟᱱ ᱯᱚᱨᱚᱵᱽ ᱠᱚ ᱢᱮᱛᱟᱜ ᱟᱪᱮ᱾
ᱦᱩᱸ᱾
ᱛᱚ ᱱᱚᱣᱟ ᱫᱚ ᱥᱟᱹᱨᱤ ᱜᱮ ᱥᱚᱨᱦᱟᱭ ᱯᱚᱨᱚᱵᱽ ᱫᱚ ᱢᱚᱬᱮ ᱥᱤᱧ ᱢᱚᱬᱮ ᱧᱤᱫᱟᱹ ᱵᱚᱱ ᱢᱟᱱᱟᱣᱟ ᱟᱞᱮ ᱱᱚᱛᱮ ᱛᱮ ᱢᱚᱬᱮ ᱥᱤᱧ ᱢᱚᱬ ᱧᱤᱫᱟᱹ ᱠᱚ ᱢᱟᱱᱟᱣᱟ ᱟᱨ ᱱᱤᱭᱚᱢ ᱞᱮᱠᱟ ᱞᱮᱠᱟᱛᱮᱫᱚ ᱢᱚᱲᱮ ᱥᱤᱧ ᱢᱚᱲᱮ ᱧᱤᱫᱟᱹ ᱢᱟᱱᱟᱣ ᱨᱮᱱᱟᱜ ᱜᱮ ᱠᱟᱱᱟ ᱮᱱᱠᱷᱟᱱ ᱱᱮᱛᱟᱨ ᱢᱟ ᱧᱮᱞᱚᱜ ᱠᱟᱱᱟ ᱡᱮ ᱚᱱᱞᱮᱠᱟ ᱢᱚᱬᱮ ᱥᱤᱧ ᱢᱚᱬᱮ ᱧᱤᱫᱟᱹ ᱫᱚ ᱜᱚᱴᱟ ᱫᱚ ᱦᱟᱸᱜ ᱵᱟᱠᱚ ᱢᱟᱱᱟᱣ ᱮᱫᱟ᱾ ᱮᱠᱟᱞ ᱟᱞᱮ ᱱᱚ ᱛᱮ ᱫᱚ ᱦᱟᱸᱜ ᱢᱚᱲᱮ ᱥᱤᱧ ᱢᱚᱲᱮ ᱧᱤᱫᱟᱹ ᱜᱮ ᱠᱚ ᱢᱟᱱᱟᱣᱟ ᱡᱮᱞᱮᱠᱟ ᱯᱩᱭᱞᱩ ᱦᱤᱞᱳᱜ ᱫᱚ ᱦᱩᱭᱩᱜ ᱠᱟᱱᱟ ᱩᱢ ᱢᱟᱦᱟ ᱫᱚᱥᱟᱨ ᱦᱤᱞᱚᱜ ᱫᱚ ᱦᱩᱭᱩᱜ ᱠᱟᱱᱟ ᱟ ᱦᱩ ᱠᱟᱱᱟ ᱜᱚᱴ ᱥᱤᱢ ᱠᱚ ᱡᱚᱢ ᱠᱚᱣᱟ ᱜᱚᱴ ᱥᱤᱢ ᱦᱟᱹᱭ᱾ ᱟᱨ ᱛᱮᱥᱟᱨ ᱦᱤᱞᱳᱜ ᱫᱚ ᱦᱩᱭᱩᱜ ᱠᱟᱱᱟ ᱜᱚᱲᱟ ᱵᱚᱸᱜᱟ ᱟᱨ ᱪᱮᱫ ᱜᱚᱝᱠᱮ ᱮᱱ ᱦᱤᱞᱳᱜ ᱫᱚ ᱢᱟᱱᱮ ᱚᱲᱟᱜ ᱨᱮᱠᱚ ᱵᱚᱸᱜᱟᱭᱟ ᱜᱚᱲᱟ ᱨᱮ ᱦᱮᱸᱥᱮ᱾ ᱟᱨ ᱯᱩᱱᱟᱱ ᱦᱤᱞᱳ ᱫᱚ ᱦᱩᱭᱩᱜ ᱠᱟᱱᱟ ᱥᱟᱨᱫᱤ ᱢᱟᱦᱟ ᱦᱮᱸᱥᱮ᱾ ᱟᱨ ᱢᱚᱲᱮ ᱢᱟᱦᱟ ᱦᱤᱞᱳᱜ ᱫᱚ ᱦᱩᱭᱩᱜ ᱠᱟᱱᱟ ᱠᱚ ᱡᱟᱞᱮ ᱢᱟᱦᱟ ᱠᱚ ᱢᱮᱛᱟᱜ ᱠᱟᱱᱟ ᱱᱚᱜ-ᱚ ᱱᱚᱝᱠᱟ᱾ ᱟᱨ ᱟᱯᱮ ᱚᱱᱛᱮ ᱫᱚ ᱚᱠᱟᱮ ᱞᱮᱠᱟ?
ᱦᱳᱭ ᱮᱠᱫᱚᱢ ᱴᱷᱤᱠ ᱠᱟᱛᱷᱟ ᱜᱚᱝᱠᱮ ᱱᱚᱝᱠᱟ ᱜᱮ᱾ ᱡᱮᱱᱢ ᱞᱟᱹᱭ ᱠᱮᱜ-ᱟ ᱯᱳᱭᱞᱳ ᱫᱚ ᱩᱢ ᱢᱟᱦᱟ᱾ ᱫᱚᱥᱟᱨ ᱫᱤᱱ ᱢᱟ ᱜᱚᱴ ᱨᱮᱵᱚᱱ ᱯᱩᱡᱟᱹᱭᱮᱫ-ᱟ᱾
ᱦᱩᱸ ᱦᱩᱸ᱾
ᱦᱮᱸ ᱟᱨ ᱛᱮᱥᱟᱨ ᱫᱤᱱ ᱫᱚ ᱦᱟᱸᱜ ᱡᱟᱦᱟᱸ ᱫᱚ ᱚᱲᱟᱜ ᱠᱚᱨᱮᱱᱟᱜ ᱯᱩᱡᱟᱹ ᱦᱮᱱᱟᱜ-ᱟ᱾
ᱦᱮᱸ ᱦᱮᱸ᱾
ᱚᱲᱟᱜ ᱨᱮᱵᱚᱱ ᱯᱩᱡᱟᱹᱭᱟ ᱚᱲᱟᱜ ᱨᱮᱱ ᱦᱟᱯᱲᱟᱢ ᱠᱚ ᱟᱨ ᱟᱨ ᱡᱟᱦᱟᱸ ᱫᱚ ᱛᱤᱱᱟᱹᱜ ᱫᱤᱱ ᱦᱩᱭᱱᱟ ᱯᱮ ᱫᱤᱱ ᱵᱟᱝ ᱯᱩᱱ ᱫᱤᱱ ᱫᱚ ᱫᱚ ᱦᱩᱭᱩᱜ ᱠᱟᱱᱟ ᱥᱟᱨᱫᱤ ᱠᱷᱩᱱᱴᱟᱹᱣ ᱫᱟᱵᱚᱱ᱾
ᱦᱮᱸ‍᱾
ᱟᱨᱠᱤ ᱟᱨ ᱢᱩᱪᱟᱹᱫ ᱫᱤᱱ ᱫᱚ ᱦᱟᱸᱜ ᱡᱟᱞᱮ ᱫᱟᱵᱚᱱ ᱚᱱᱟ ᱫᱚ ᱵᱟᱥᱠᱮ ᱢᱟᱦᱟᱭ ᱫᱟ᱾ ᱳᱠᱮ᱾
ᱦᱳᱭ ᱦᱳᱭ᱾
ᱟᱫᱚ ᱦᱟᱸᱜ᱾ ᱱᱚᱜᱝᱠᱟ ᱵᱚᱱ ᱢᱟᱱᱟᱣ ᱮᱫᱟ ᱟᱫᱚ ᱱᱚᱣᱟ ᱢᱟᱱᱟᱣ ᱨᱮᱱᱟᱜ ᱠᱟᱨᱚᱱ ᱠᱟᱹᱴᱤᱡ ᱞᱟᱹᱭ ᱞᱮᱠᱷᱟᱱ ᱜᱚᱝᱠᱮ ᱪᱮᱠᱟ ᱵᱚᱱ ᱢᱟᱱᱟᱣ ᱛᱟᱦᱮᱱᱟ?
ᱟᱪᱪᱷᱟ ᱦᱳᱭ ᱦᱳᱭ ᱱᱚᱣᱟ ᱠᱩᱠᱞᱤ ᱢᱟᱢ ᱫᱚᱦᱚ ᱞᱮᱫ ᱜᱮᱭᱟ ᱟᱫᱚ ᱮᱱᱠᱷᱟᱱ ᱚᱱᱠᱟ ᱞᱮᱠᱟ ᱢᱟᱱᱮ
ᱢᱟᱱᱮ ᱵᱟᱱᱟ ᱦᱚᱲ ᱜᱮ ᱚᱱᱠᱟ ᱞᱮᱠᱟ ᱥᱚᱢᱟᱱ ᱥᱚᱢᱟᱱ ᱨᱚᱲ ᱞᱟᱜᱟᱣ ᱟᱞᱟᱜ ᱟᱫᱚ ᱚᱱᱟᱛᱮ ᱠᱟᱹᱴᱤᱡ ᱞᱟᱦᱟ ᱧᱚᱜ ᱨᱮᱜᱤᱧ ᱟᱢ ᱪᱮᱫ ᱴᱷᱮᱡ ᱠᱩᱠᱞᱤᱧ ᱫᱚᱦᱚ ᱠᱮᱫᱟ ᱟᱫᱚ ᱱᱚᱝᱠᱟ ᱥᱚᱨᱦᱟᱭ ᱛᱮᱵᱚᱱ ᱢᱟᱱᱟᱣᱟ ᱜᱚᱝᱠᱮ ᱱᱚᱣᱟ ᱫᱚ ᱥᱚᱦᱨᱟᱭ ᱫᱚ ᱦᱩᱭᱩᱜ ᱠᱟᱱᱟ ᱟᱵᱚ ᱡᱟᱦᱟᱸᱭ ᱪᱟᱥᱵᱟᱥ ᱠᱟᱹᱢᱤ ᱨᱮ ᱡᱟᱦᱟᱸᱭ ᱜᱚᱲᱚ ᱠᱚ ᱮᱢᱟᱵᱚᱱ ᱠᱟᱱᱟ᱾ ᱩᱱᱠᱩ ᱜᱟᱹᱭ ᱰᱟᱝᱨᱤ ᱱᱩᱠᱩᱣᱟᱜ ᱯᱚᱨᱚᱵᱽ ᱠᱟᱱᱟ ᱱᱚᱣᱟ ᱫᱚ᱾ ᱱᱚᱣᱟ ᱥᱚᱦᱨᱟᱭ ᱨᱮᱫᱚ ᱩᱱᱠᱩ ᱢᱟᱹᱱ ᱵᱚᱱ ᱮᱢᱟ ᱠᱚᱣᱟ ᱟᱨ ᱪᱮᱫ ᱥᱮ ᱩᱱᱠᱩ ᱵᱚᱱ ᱥᱟᱨᱦᱟᱣ ᱠᱚᱣᱟ᱾ ᱦᱮᱸ ᱛᱚ ᱱᱚᱜᱼ ᱱᱚᱣᱟ ᱦᱚᱛᱮᱜ ᱛᱮᱜᱮ ᱱᱚᱣᱟ ᱥᱚᱦᱨᱟᱭ ᱯᱚᱨᱚᱵᱽ ᱫᱚ ᱦᱩᱭᱩᱜᱼᱟ ᱢᱮᱱᱛᱮ ᱤᱧ ᱫᱩᱧ ᱵᱟᱰᱟᱭᱟ ᱜᱚᱢᱠᱮ᱾ ᱟᱢ ᱟᱢ ᱛᱟᱦᱚᱞᱮ ᱚᱠᱟ ᱞᱮᱠᱟᱢ ᱵᱟᱲᱟᱭ ᱛᱟᱞᱟᱝᱟ ᱟᱢ ᱞᱟᱹᱭ ᱥᱚᱫᱚᱨ ᱛᱟᱞᱟᱝ ᱢᱮ ᱥᱮ᱾
ᱦᱳᱭ ᱜᱚᱝᱠᱮ ᱡᱟᱦᱟᱸ ᱢᱩᱞ ᱡᱟᱦᱟᱸ ᱵᱤᱱ ᱞᱟᱹᱭ ᱠᱮᱫᱼᱟ ᱱᱚᱣᱟ ᱫᱚ ᱮᱠᱫᱚᱢ ᱴᱷᱤᱠ ᱠᱟᱛᱷᱟ ᱱᱚᱝᱠᱟ ᱜᱮ᱾ ᱞᱟᱹᱭ ᱟᱠᱚ ᱡᱮ ᱵᱟᱝᱢᱟ ᱩᱱᱫᱤᱱ ᱡᱟᱦᱟᱸᱭ ᱪᱟᱥ᱾ ᱡᱮᱵᱚᱱ ᱠᱷᱟᱴᱟᱣᱮᱫ ᱠᱚ ᱦᱮᱸ ᱟᱫᱚ ᱩᱱᱠᱩ ᱦᱟᱸᱜ᱾ ᱩᱱᱠᱩ ᱢᱤᱫᱴᱟᱝ ᱢᱟᱹᱱ ᱵᱚᱱ ᱮᱢᱟ ᱠᱚᱣᱟ ᱟᱫᱚ ᱱᱚᱣᱟ ᱫᱚ ᱵᱚᱪᱷᱚᱨ ᱨᱮᱱᱟᱜ ᱢᱩᱪᱟᱹᱫ ᱨᱮ ᱡᱟᱦᱟᱸ ᱫᱚ᱾ ᱡᱮᱢᱚᱱ ᱥᱚᱨᱦᱟᱭ ᱡᱟᱦᱟᱸ ᱫᱤᱱ ᱨᱮᱵᱚᱱ ᱠᱷᱮᱢᱟ ᱡᱟᱦᱟᱸ ᱵᱚᱱ ᱱᱮᱰᱟᱟᱣ ᱟᱠᱟᱫ᱾ ᱟᱫᱚ ᱚᱱᱠᱟᱱ ᱫᱤᱱ ᱦᱟᱸᱜ ᱱᱩᱠᱩ ᱫᱚ ᱢᱟᱹᱱ ᱵᱚᱱ ᱮᱢᱟ ᱠᱚᱣᱟ᱾ ᱦᱮᱸ ᱟᱫᱚ ᱩᱱᱠᱩ ᱧᱩᱛᱩᱢ ᱛᱮᱜᱮ ᱡᱟᱦᱟᱸ ᱫᱚ ᱥᱚᱨᱦᱟᱭ ᱵᱚᱱ ᱢᱟᱱᱟᱣ ᱮᱫᱟ, ᱛᱚ ᱩᱱᱠᱩ᱾ ᱥᱩᱱᱩᱢ ᱠᱩᱵᱩᱱ ᱚᱡᱚᱜ ᱟᱠᱚᱣᱟ ᱥᱮ ᱱᱟᱱᱟ ᱦᱩᱱᱟᱹᱨ ᱪᱤᱛᱟᱹᱨ ᱵᱚᱱ᱾ ᱟᱸᱠᱟᱣᱟ ᱟᱠᱚᱣᱟ ᱩᱱᱠᱩᱣᱟᱜ ᱦᱚᱲᱢᱚ ᱨᱮ ᱦᱮᱸ᱾ ᱛᱟᱨᱯᱚᱨ᱾ ᱠᱷᱩᱨᱟᱹ ᱠᱚᱨᱮ ᱟᱹᱰᱤ ᱥᱩᱱᱩᱢ ᱵᱚᱱ ᱚᱡᱚᱜᱼᱟ ᱟᱨ ᱱᱚᱣᱟ ᱠᱚᱵᱚᱱ ᱢᱟᱱᱟᱣ ᱠᱚᱣᱟ᱾ ᱟᱨ ᱩᱱ ᱦᱤᱞᱳᱜ ᱫᱚ ᱦᱟᱸᱜ ᱠᱚ ᱞᱟᱹᱭᱟ᱾ ᱦᱮᱸ ᱫᱤᱭᱮ ᱯᱚᱨ ᱚᱲᱟᱜ ᱨᱮᱜᱮ ᱡᱚᱛᱚ ᱠᱚ ᱟᱹᱜᱩ ᱟᱠᱚᱣᱟ ᱟᱨᱠᱤ᱾ ᱦᱚᱸ ᱤᱭᱟᱹ ᱠᱚ ᱡᱮᱢᱚᱱ ᱜᱷᱟᱥ ᱠᱚ ᱾
ᱮᱠᱟ ᱮᱠᱟ ᱦᱳᱭ ᱮᱠᱟᱞ ᱟᱹᱰᱤ ᱡᱚᱛᱷᱟᱛ ᱜᱮᱢ ᱢᱮᱱ ᱠᱮᱫ᱾ ᱛᱟᱞᱟᱝ -ᱟ᱾ᱱᱚᱜ-ᱚᱭ ᱱᱚᱝᱠᱟ ᱟᱨ ᱪᱮᱫ,
ᱥᱚᱦᱨᱟᱭ ᱫᱚ ᱦᱟᱸᱜ ᱟᱞᱮ ᱥᱮᱫ ᱦᱚᱸ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ᱾ ᱮᱱᱠᱷᱟᱱ᱾ ᱟᱯᱮ ᱥᱮᱱ ᱦᱚᱸ ᱢᱚᱬᱮ ᱥᱤᱧ ᱢᱚᱬᱮ ᱧᱤᱫᱟᱹ ᱟᱫᱚ ᱧᱮᱞᱚᱜ ᱠᱟᱱᱟ ᱥᱚᱨᱦᱟᱭ ᱡᱟᱦᱟᱸ ᱱᱚᱜ ᱥᱚᱦᱚᱨᱟᱭ᱾ ᱯᱚᱨᱚᱵᱽ ᱧᱮᱞᱚᱜ ᱠᱟᱱᱟ ᱟᱵᱚ᱾ ᱟᱯᱮ ᱫᱚ ᱛᱟᱦᱚᱞᱮ ᱚᱱᱟ ᱥᱚᱦᱚᱨᱟᱭ ᱯᱚᱨᱚᱵᱽ ᱫᱚ ᱪᱮᱫ ᱥᱚᱨᱚᱦᱟᱭ ᱵᱚᱸᱜᱟ ᱜᱮ ᱯᱮ ᱥᱚᱨᱚᱦᱟᱭᱚᱜᱼᱟ ᱥᱮ ᱱᱚᱣᱟ ᱯᱩᱥ? ᱵᱚᱸᱜᱟ ᱯᱮ ᱥᱚᱦᱚᱨᱟᱭᱚᱜ-ᱟ?
ᱦᱳᱭ ᱜᱚᱢᱠᱮ ᱟᱫᱚ᱾ ᱞᱟᱹᱭ ᱞᱮᱠᱷᱟᱱ ᱫᱚ ᱦᱟᱸᱜ ᱡᱟᱦᱟᱸ ᱫᱤᱥᱚᱢ ᱠᱟᱱᱟ ᱢᱤᱫᱴᱟᱝ ᱢᱟᱨᱮ ᱫᱤᱥᱚᱢ ᱠᱟᱱ ᱛᱟᱞᱮᱭᱟ, ᱡᱟᱦᱟᱸ ᱫᱚ᱾ ᱚᱸᱰᱮ ᱫᱚ ᱦᱟᱸᱜ ᱥᱚᱨᱚᱦᱟᱭ ᱵᱚᱸᱜᱟ ᱞᱮ ᱥᱚᱨᱦᱟᱭᱚᱜ ᱠᱟᱱᱟ ᱟᱨ ᱟᱞᱮ ᱡᱟᱦᱟᱸ ᱞᱮ᱾ ᱛᱟᱦᱮᱸᱱ ᱠᱟᱱᱟ ᱱᱮᱛᱟ ᱱᱟᱦᱟᱜ ᱫᱚ ᱦᱟᱸᱜ ᱚᱸᱰᱮ ᱫᱚ ᱦᱟᱸᱜ ᱯᱩᱥ ᱵᱚᱸᱜᱟ ᱞᱮ ᱥᱚᱨᱦᱟᱭᱚᱜ ᱠᱟᱱᱟ᱾ ᱟᱨᱠᱤ ᱦᱟᱸᱜ ᱟᱫᱚ ᱱᱚᱣᱟ ᱦᱟᱸᱜ᱾ ᱡᱮ ᱱᱚᱜᱼᱚᱭ ᱡᱮ ᱥᱚᱨᱚᱦᱦᱟᱭᱚᱜ ᱠᱟᱱᱟ ᱵᱚᱱ ᱯᱩᱥ ᱵᱚᱸᱜᱟ ᱟᱨ ᱥᱚᱨᱚᱦᱟᱭ ᱵᱚᱸᱜᱟ ᱱᱚᱣᱟ ᱨᱮᱫᱚ ᱦᱟᱸᱜ᱾ ᱟᱭᱢᱟ ᱢᱮᱱᱟᱜ ᱜᱮᱭᱟ ᱦᱟᱸᱜ ᱚᱱᱠᱟᱱᱟᱜ ᱠᱟᱨᱚᱱ ᱪᱮᱫᱟᱜ ᱵᱚᱱ ᱥᱚᱨᱦᱟᱭᱚᱜ ᱠᱟᱱᱟ᱾᱾ ᱪᱮᱫᱟᱜ ᱵᱟᱝ ᱥᱚᱨᱦᱟᱭ ᱵᱚᱸᱜᱟ ᱨᱮᱜᱮ ᱵᱟᱵᱚᱱ ᱥᱚᱨᱦᱟᱭᱚᱜᱼᱟ ᱦᱮᱸ? ᱟᱫᱚ ᱱᱚᱣᱟ ᱠᱚ ᱢᱩᱫᱽᱨᱮ ᱚᱱᱟ ᱠᱚᱞᱟᱝ ᱾
ᱚᱱᱠᱟᱜᱮ ᱦᱮᱸ ᱢᱟᱱᱮ᱾ ᱴᱚᱴᱟᱠᱤᱭᱟᱹ ᱟᱨ ᱪᱮᱫ ᱚᱱᱠᱟ ᱞᱮᱠᱟ ᱚᱸᱰᱮ ᱨᱮᱱ ᱦᱚᱲ ᱠᱚᱣᱟᱜ ᱢᱟᱱᱮ? ᱟᱠᱚ ᱚᱠᱟ ᱞᱮᱠᱟ ᱠᱚ ᱢᱚᱱᱮᱭᱟ ᱥᱮ ᱚᱠᱟ ᱞᱮᱠᱟ ᱠᱚ ᱢᱟᱱᱟᱣᱟ ᱚᱱᱟ ᱟᱠᱚᱨᱮᱱ ᱦᱟᱯᱲᱟᱢ ᱠᱚ ᱮᱱᱛᱮ ᱚᱠᱟ ᱞᱮᱠᱟ ᱠᱚ? ᱠᱚᱨᱟᱣ ᱟᱹᱜᱩ ᱠᱟᱫᱟ ᱮᱱᱛᱮᱫ ᱟᱠᱚ ᱦᱚᱸ ᱚᱱᱠᱟ ᱞᱮᱠᱟ ᱜᱮᱠᱚ ᱠᱚᱨᱟᱣ ᱤᱫᱤᱭᱮᱫᱟ ᱱᱮᱛᱟᱨ ᱫᱚ᱾ ᱪᱮᱫᱟᱜ ᱵᱟᱝᱢᱟ ᱯᱟᱹᱦᱤᱞ ᱠᱷᱚᱱ ᱡᱟᱦᱟᱸ ᱞᱮᱠᱟ ᱦᱮᱡ ᱟᱹᱜᱩ ᱟᱠᱟᱱ ᱛᱟᱠᱚᱣᱟ ᱟᱠᱚ ᱦᱚᱸ ᱥᱮ ᱚᱱᱠᱟ ᱜᱮᱠᱚ ᱠᱚᱨᱟᱣ ᱮᱫᱟ᱾ ᱛᱚ ᱚᱱᱠᱟ ᱞᱮᱠᱟ ᱢᱟᱱᱮ᱾ ᱚᱱᱟ ᱫᱚ ᱦᱟᱸᱜ ᱴᱚᱴᱷᱟ ᱠᱤᱭᱟᱹ ᱪᱮᱛᱟᱱ ᱨᱮ ᱟᱞᱮ ᱱᱚᱛᱮ ᱱᱚᱣᱟ ᱟᱞᱮ ᱫᱚ ᱦᱟᱸᱜ ᱱᱚᱣᱟ ᱵᱟᱸᱠᱩᱲᱟ ᱡᱮᱞᱟ ᱞᱮ᱾ ᱯᱟᱲᱟᱜ ᱠᱟᱱᱟ ᱾ᱱᱚᱰᱮ ᱦᱚᱸᱧ ᱧᱮᱞ ᱟᱠᱟᱫ ᱠᱚ᱾ ᱫᱚ ᱦᱟᱸᱜ ᱵᱟᱹᱧ ᱵᱟᱲᱟᱭ ᱛᱟᱦᱮᱸ ᱯᱩᱭᱞᱳ ᱛᱮᱫᱚ ᱡᱮ ᱱᱚᱣᱟ ᱯᱩᱥ᱾ ᱵᱚᱸᱜᱟ ᱠᱚ ᱥᱚᱨᱚᱦᱚᱜᱼᱟ ᱢᱮᱱᱛᱮ ᱤᱧ ᱫᱚ᱾ ᱛᱟᱭᱱᱚᱢ ᱛᱮ ᱡᱚᱠᱷᱚᱱ ᱦᱳᱥᱴᱮᱞ ᱨᱮ ᱪᱟᱞᱟᱣ ᱠᱟᱛᱮᱜ ᱚᱱᱠᱟ ᱜᱟᱛᱮ ᱜᱤᱫᱽᱨᱟᱹ ᱠᱚ᱾ ᱞᱟᱹᱭ ᱫᱟ ᱛᱚ᱾ ᱚᱱᱜᱮ ᱤᱧ ᱫᱩᱧ ᱵᱩᱡ ᱠᱟᱫᱟ ᱡᱮ ᱚᱱᱮ ᱚᱱᱠᱟ ᱯᱩᱥ ᱵᱚᱸᱜᱟ ᱦᱚᱸᱠᱚ ᱥᱚᱦᱨᱟᱭᱚᱜᱼᱟ ᱢᱮᱱᱛᱮ᱾
ᱦᱳᱭ ᱜᱚᱢᱠᱮ ᱮᱠᱫᱚᱢ ᱥᱟᱹᱨᱤ ᱜᱮ ᱦᱮᱸ᱾ ᱟᱞᱮ ᱥᱮᱫ ᱫᱚ ᱦᱟᱸᱜ ᱯᱩᱥ ᱵᱚᱸᱜᱟ ᱞᱮ ᱥᱚᱨᱦᱟᱭᱚᱜ ᱜᱮᱭᱟ ᱟᱨ ᱤᱭᱟᱹ ᱦᱚᱸ ᱱᱚᱛᱮ ᱥᱚᱨᱚᱦᱟᱭ ᱵᱚᱸᱜᱟ᱾ ᱟᱫᱚ ᱦᱟᱸᱜ ᱞᱟᱹᱭ ᱞᱮᱠᱷᱟᱱ ᱫᱚ ᱥᱚᱨᱦᱟᱭ ᱵᱚᱸᱜᱟ ᱜᱮ ᱥᱚᱨᱦᱟᱭ ᱫᱚ ᱠᱟᱱᱟ, ᱟᱫᱚ ᱱᱚᱣᱟ ᱠᱟᱹᱴᱤᱡ ᱤᱧ ᱞᱤᱞ ᱥᱚᱫᱚᱨ ᱞᱮᱜᱮ ᱟ ᱦᱮᱸ ᱪᱮᱫᱟᱜ ᱜᱮ ᱵᱟᱝ ᱱᱚᱝᱠ ᱠᱟ ᱫᱚ ᱦᱳᱭᱳᱜ ᱠᱟᱱᱟ ᱟᱫᱚ ᱠᱚ ᱞᱟᱹᱭᱟ ᱡᱮ ᱟᱸᱡᱚᱢ ᱠᱟᱱᱟ ᱥᱮ ᱜᱚᱝᱠᱮ ᱠᱚᱴᱷᱮᱱ ᱦᱚᱸ᱾ ᱡᱚᱠᱷᱚᱱ ᱟᱸ ᱞᱟᱹᱲᱦᱟᱹᱭ ᱦᱩᱭ ᱞᱮᱱᱟ ᱡᱮ ᱩᱱ ᱚᱠᱛᱚ ᱤᱝᱨᱮᱪ ᱠᱚ ᱟᱵᱚ ᱫᱤᱥᱚᱢ ᱠᱚ ᱦᱮᱡ ᱥᱮᱴᱮᱨ ᱞᱮᱱᱟ᱾ ᱛᱚ ᱩᱱ ᱚᱠᱛᱚ ᱡᱟᱦᱟᱸ ᱠᱚ ᱞᱟᱹᱲᱦᱟᱹᱭ ᱞᱮᱜᱼᱟ ᱟᱴᱷᱚᱨᱚᱥᱚ ᱯᱚᱧᱪᱟᱱᱱᱚ ᱥᱟᱞᱨᱮ᱾ ᱦᱮᱸ ᱱᱤᱭᱟᱹ ᱛᱟᱭᱚᱢ ᱟᱨᱚ ᱥᱤᱵ ᱚᱱᱟ ᱞᱟᱦᱟ ᱠᱚ ᱡᱟᱦᱟᱸ ᱛᱟᱯᱟᱢ ᱦᱩᱭ ᱠᱟᱱ ᱛᱟᱦᱮᱱᱟ ᱛᱤᱞᱠᱟᱹ ᱵᱟᱵᱟᱣ ᱟᱢᱚᱞ ᱨᱮ᱾ ᱛᱚ ᱩᱱ ᱚᱠᱛᱚ ᱪᱤᱠᱟᱣ ᱠᱟᱱ ᱛᱷᱮᱸᱱᱟ? ᱟᱭᱢᱟ ᱠᱚ ᱟᱵᱩᱨᱮᱱ ᱡᱟᱦᱟᱸᱭ ᱢᱮᱱᱟᱜ ᱠᱚᱣᱟ ᱵᱚᱭᱦᱟ ᱵᱩᱦᱤᱱ ᱥᱮ ᱱᱚᱝᱠᱟ ᱟᱵᱩᱨᱮᱱ ᱥᱟᱱᱛᱟᱞ ᱤᱭᱟᱹ ᱠᱚ, ᱦᱚᱯᱚᱱ ᱠᱚ ᱱᱩᱠᱩ ᱠᱚ ᱟᱸᱜ ᱵᱚᱛᱚᱨ ᱡᱟᱞᱟ ᱠᱚ ᱫᱟᱹᱲ ᱦᱚᱸᱠᱚ ᱫᱟᱹᱲ ᱠᱟᱜ ᱛᱷᱮᱱᱟ ᱥᱮ ᱟᱭᱢᱟ ᱦᱚᱠᱚ ᱦᱮᱸ ᱱᱚᱝᱠᱟ ᱜᱷᱟᱹᱞ ᱦᱚᱪᱩᱣ ᱠᱟᱱ ᱛᱷᱮᱱᱟ ᱛᱚ
ᱩᱸ᱾
ᱟᱸ ᱡᱟᱭᱜᱟ ᱨᱮ ᱪᱟᱥᱼᱵᱟᱥ ᱵᱟᱝ ᱦᱩᱭ ᱠᱟᱱ ᱛᱷᱮᱱᱟ ᱴᱷᱤᱠ ᱥᱟᱺᱦᱤᱡ᱾ ᱟᱫᱚ ᱱᱚᱝᱠᱟ ᱚᱠᱛᱚ ᱧᱮᱞᱱᱟ ᱡᱟᱦᱟᱸ ᱫᱚ ᱥᱚᱨᱦᱟᱭ ᱵᱚᱸᱜᱟ ᱦᱚᱸ ᱵᱟᱝ ᱠᱚ ᱥᱚᱨᱦᱟᱭ ᱫᱟᱲᱮᱭᱟᱜ ᱦᱮᱸ ᱟᱫᱚ ᱦᱟᱸᱜ ᱠᱟᱹᱴᱤᱡ ᱵᱤᱞᱚᱢ ᱱᱚᱜᱱᱟ ᱠᱟᱨᱚᱱ ᱫᱚ ᱦᱩᱭᱩᱜ ᱠᱟᱱᱟ ᱩᱝᱠᱩ ᱡᱮ ᱦᱮᱸ, ᱩᱝᱠᱩ ᱟᱵᱩᱨᱮᱱ ᱱᱟᱱᱟ ᱦᱟᱛᱚᱢ ᱛᱟᱠᱚ ᱥᱮ ᱫᱤᱫᱤ ᱛᱤᱭᱟᱝ ᱛᱟᱠᱳ ᱩᱝᱠᱩ ᱢᱟᱠᱚ ᱜᱷᱟᱹᱞ ᱦᱚᱪᱚ ᱟᱠᱟᱱ ᱥᱮ, ᱟᱫᱚ ᱜᱷᱟᱹᱞ ᱟᱠᱟᱱᱟ ᱠᱚ ᱥᱮ ᱚᱠᱟ ᱠᱚᱨᱮ ᱢᱮᱱᱟᱜ ᱠᱚᱣᱟ ᱩᱝᱠᱩ ᱡᱮ ᱯᱟᱸᱡᱟ ᱩᱰᱩᱝ ᱠᱚᱣᱟ ᱵᱚᱱ ᱦᱮᱸ᱾ ᱩᱱ ᱚᱠᱛᱚ ᱢᱟ ᱫᱟᱹᱲ ᱠᱟᱼᱟ ᱵᱚᱱ ᱩᱱ ᱛᱮᱢᱟ ᱞᱟᱹᱭ ᱞᱮᱠᱷᱟᱱ ᱫᱚ ᱜᱚᱴᱟ ᱜᱮ ᱵᱤᱨ ᱦᱮᱸ ᱦᱟᱸᱰᱮ ᱱᱟᱸᱰᱮ᱾ ᱛᱚ ᱩᱝᱠᱩ ᱯᱟᱸᱡᱟ ᱫᱚ ᱢᱩᱥᱠᱤᱞ ᱜᱮᱭᱟ ᱥᱟᱶᱛᱮ ᱤᱝᱨᱮᱡᱽ ᱟᱢᱚᱞ ᱦᱮᱸ ᱫᱤᱭᱮᱯᱚᱨ ᱩᱝᱠᱩ ᱯᱚᱸᱡᱟ ᱧᱟᱢ ᱟᱫᱚ ᱩᱝᱠᱩ ᱯᱟᱸᱡᱟ ᱧᱟᱢ ᱠᱚ ᱦᱩᱭᱩᱜᱼᱟ ᱛᱚᱵᱮ ᱛᱚ ᱱᱮᱣᱛᱟ ᱠᱚ ᱦᱩᱭᱩᱜᱼᱟ, ᱚᱠᱚᱭ ᱟᱛᱮᱜ ᱵᱚᱱ ᱢᱟᱱᱟᱣᱟ ᱛᱟᱦᱚᱞᱮ? ᱟᱨᱠᱤ ᱚᱱᱟ ᱦᱚᱛᱮᱡ ᱛᱮ ᱩᱱ ᱚᱠᱛᱚ ᱫᱚ ᱦᱟᱸᱜ ᱡᱟᱦᱟᱸ ᱠᱚ ᱜᱚᱴᱟ ᱠᱮᱫᱟ ᱠᱚ᱾ ᱩᱸ ᱚᱱᱟ ᱯᱩᱥ ᱵᱚᱸᱜᱟ ᱜᱮ ᱡᱟ ᱩᱰᱟᱹᱝ ᱩᱸ ᱡᱟᱦᱟᱸ ᱠᱩ ᱠᱷᱮᱛ ᱠᱩ ᱢᱮᱱᱟᱜᱼᱟ ᱠᱷᱮᱛ ᱠᱚᱨᱮ ᱡᱟᱦᱟᱸ ᱦᱩᱲᱩ ᱠᱚ ᱨᱟᱠᱟᱵ ᱟᱨ ᱠᱟᱛᱮᱜ ᱡᱚᱛᱚ ᱛᱮᱵᱚᱱ ᱢᱟᱱᱟᱣᱟ ᱟᱨᱠᱤ, ᱚᱱᱟ ᱠᱷᱟᱹᱛᱤᱨ ᱱᱚᱝᱠᱟ ᱫᱚ ᱦᱩᱭ ᱠᱟᱱᱟ᱾
ᱦᱳᱭ ᱦᱳᱭ ᱟ ᱪᱚ ᱚᱱᱠᱟ ᱞᱮᱠᱟ ᱜᱮ ᱜᱚᱝᱠᱮ ᱢᱟᱱᱮ ᱡᱚᱛᱚ ᱡᱚᱛᱚ ᱴᱚᱴᱷᱟ ᱨᱮ ᱚᱱᱠᱟ ᱞᱮᱠᱟ᱾ ᱢᱟᱱᱮ ᱡᱟᱦᱟᱸ ᱜᱮᱠᱚ ᱢᱟᱱᱟᱣᱟ ᱮᱱᱛᱮᱫ ᱚᱱᱟᱨᱮᱱ ᱵᱤᱛᱛᱤ ᱠᱟᱛᱮ ᱛᱚ ᱡᱟᱦᱟᱱᱟᱜ ᱚᱱᱠᱟᱱᱟᱜ ᱡᱮ ᱚᱱᱟ ᱛᱟᱭᱱᱚᱢ ᱨᱮ ᱟᱠᱚᱭᱟᱜ ᱢᱮᱜᱴᱮᱱ ᱚᱡᱮ ᱥᱮ ᱠᱟᱨᱚᱱ ᱢᱟ ᱢᱮᱱᱟᱜ ᱟᱠᱟᱜ ᱡᱮ ᱡᱮ ᱪᱮᱫ ᱦᱚᱛᱮᱡ ᱛᱮ ᱱᱚᱣᱟ ᱠᱚ ᱢᱟᱱᱟᱣᱟ, ᱛᱚ ᱚᱱᱠᱟ ᱞᱮᱠᱟ ᱜᱮ ᱢᱟᱱᱮ
ᱞᱮᱭᱟ ᱠᱚ ᱵᱟᱝᱢᱟ ᱦᱳᱭ ᱠᱤᱪᱷᱩ ᱜᱟᱱ ᱦᱚᱲ ᱫᱚᱠᱚ ᱩᱢ ᱢᱚᱱᱮᱭᱟ ᱡᱮ ᱮᱱᱠᱷᱟᱱ ᱫᱚ ᱯᱩᱥ ᱵᱚᱸᱜᱟ ᱫᱚ ᱢᱟᱱᱮ ᱪᱟᱥᱼᱵᱟᱥ ᱠᱚ ᱡᱚᱛᱚ ᱨᱟᱠᱟᱵ ᱠᱟᱛᱮᱜ ᱮᱠᱟᱞ ᱛᱮ ᱢᱤᱫ ᱥᱟᱶᱛᱮ ᱢᱟᱱᱮ ᱥᱟᱠᱨᱟᱛ ᱥᱳᱨ ᱨᱮ ᱵᱟᱱᱟᱨ ᱦᱩᱭᱩᱜᱼᱟ ᱮᱠᱷᱟᱱ ᱚᱱᱠᱟ ᱞᱮᱠᱟ ᱢᱟᱱᱮ ᱟᱞᱮ ᱥᱮᱱ ᱫᱚ ᱡᱟᱦᱟᱸ ᱪᱟᱥᱼᱵᱟᱥ ᱨᱟᱠᱟᱵ ᱠᱟᱛᱮᱫ ᱫᱚ ᱦᱟᱸᱜ ᱚᱱᱟ ᱥᱩᱫᱩ ᱥᱟᱠᱨᱟᱛ ᱯᱚᱨᱚᱵ ᱜᱮ ᱚᱱᱟ ᱜᱮᱞᱮ ᱢᱟᱱᱟᱣᱟ ᱤᱛᱚᱜ ᱞᱮᱠᱟ ᱟ ᱥᱚᱦᱨᱟᱭ ᱫᱚ ᱥᱚᱦᱨᱟᱭ ᱵᱚᱸᱜᱟ᱾ ᱮ ᱟᱥᱥᱟ ᱜᱚᱝᱠᱮ ᱛᱟᱦᱚᱞᱮ ᱟᱯᱮ ᱚᱱᱛᱮ ᱡᱟᱦᱟᱸ ᱥᱚᱦᱨᱟᱭ ᱨᱮ ᱟᱨᱪᱮᱫ ᱩᱱᱠᱩ ᱟᱞᱮ ᱩᱱ ᱫᱚ ᱦᱟᱸᱜ ᱱᱚᱝᱠᱟ ᱞᱮᱠᱟ, ᱰᱟᱝᱨᱤ ᱠᱷᱩᱱᱴᱟᱹᱣ ᱦᱩᱭᱩᱜᱼᱟ, ᱟᱞᱮ ᱟᱻ ᱟᱯᱮ ᱚᱱᱛᱮ ᱫᱚ ᱛᱟᱦᱚᱞᱮ ᱥᱚᱦᱨᱟᱭ ᱰᱟᱹ ᱰᱟᱹᱝ ᱠᱷᱩᱱᱴᱟᱹᱣ ᱢᱟᱦᱟ ᱦᱤᱞᱳᱜ ᱫᱚ ᱰᱟᱝᱨᱤ ᱠᱚᱯᱮ ᱪᱟᱨᱦᱟᱣ ᱠᱚᱣᱟ ᱥᱮ ᱵᱟᱝ?
ᱦᱳᱭ ᱜᱚᱝᱠᱮ ᱱᱚᱣᱟ ᱫᱚ ᱦᱟᱸᱜ ᱟᱸ ᱞᱟᱹᱭ ᱞᱮ ᱮᱠᱷᱟᱱ ᱫᱚ ᱦᱟᱸᱜ ᱵᱟᱝ ᱟ ᱟᱫᱚ ᱟᱞᱮ ᱥᱮᱫ ᱫᱚ ᱦᱟᱸᱜ ᱠᱷᱩᱱᱴᱟᱹᱣ ᱫᱚ ᱵᱟᱞᱮ ᱠᱷᱩᱱᱴᱟᱹᱣ ᱠᱚ ᱜᱮᱭᱟ, ᱟᱫᱚ ᱦᱟᱜ ᱠᱷᱩᱱᱴᱟᱹᱣ ᱞᱟᱦᱟ ᱫᱤᱱ ᱦᱤᱞᱳᱜ ᱢᱚᱛᱞᱚᱵ ᱵᱚᱸᱜᱟ ᱢᱟᱦᱟ ᱦᱤᱞᱳᱜ, ᱩᱱᱤᱞᱳᱜ ᱫᱚ ᱦᱟᱸᱜ ᱪᱮᱤᱠᱟᱹᱜ ᱠᱟᱱᱟ ᱚᱲᱟᱜ ᱨᱮ, ᱡᱟᱦᱟᱸᱭ ᱫᱚ ᱚᱲᱟᱜ ᱚᱲᱟᱜ ᱦᱟᱸᱜ, ᱪᱟᱞᱟᱜ ᱠᱟᱱᱟ ᱦᱟᱸᱜ ᱟᱛᱩ ᱨᱮᱱ ᱡᱟᱦᱟᱸᱭ ᱨᱩᱨᱩ ᱥᱟᱶᱛᱮ ᱥᱮᱨᱮᱧ ᱟᱠᱚ, ᱩᱱᱠᱩ ᱜᱟᱹᱭ ᱡᱟᱜᱟᱣ ᱠᱚ ᱪᱟᱞᱟᱜᱼᱟ᱾ ᱟᱫᱚ ᱦᱟᱸᱜ ᱟᱭᱩᱵ ᱵᱮᱨ ᱟᱭᱩᱵ ᱵᱮᱨ ᱠᱚ ᱪᱟᱞᱟᱣᱮᱱ ᱜᱮ ᱜᱟᱹᱭ ᱠᱚ ᱡᱟᱜᱟᱣ ᱠᱚᱣᱟ ᱥᱮᱨᱮᱧ ᱟᱠᱚ᱾ ᱠᱚ ᱟᱨ ᱠᱚ ᱨᱩᱭᱟ, ᱡᱟᱜᱟ ᱴᱩᱠᱩ ᱦᱚᱠᱚ ᱟᱫᱚ ᱦᱟᱸᱜ ᱯᱚᱨᱮᱨ ᱫᱤᱱ ᱡᱟᱦᱟᱸ ᱫᱚ ᱠᱷᱩᱱᱴᱟᱹᱣ ᱢᱟᱦᱟ ᱠᱟᱱᱟ ᱥᱟᱹᱨᱫᱤ ᱢᱟᱦᱟ ᱦᱤᱞᱳᱜ ᱩᱱ ᱨᱮ ᱫᱚ, ᱦᱟᱸᱜ ᱟᱞᱮ ᱥᱮᱫ ᱫᱚ ᱵᱟᱝ ᱧᱮᱞᱚᱜ ᱛᱟᱦᱮᱱᱟ ᱟᱨᱠᱤ ᱱᱚᱝᱠᱟ ᱟᱞᱟᱫᱟ ᱛᱮ᱾ ᱱᱚᱝᱠᱟ ᱟᱛᱩ ᱠᱚᱨᱮ ᱮᱴᱟᱜ ᱥᱮᱫ ᱟᱸᱡᱚᱢ ᱠᱟᱱᱟ, ᱟᱛᱳ ᱨᱮᱱ ᱡᱟᱦᱟᱸᱛᱤᱱᱟᱹᱜ ᱰᱟᱹᱝᱨᱤ ᱠᱚᱠᱚ ᱤᱫᱤ ᱠᱚᱣᱟ ᱡᱟᱦᱟᱸ ᱢᱤᱫᱴᱟᱝ ᱯᱷᱟᱸᱠᱟ ᱡᱟᱭᱜᱟ ᱨᱮ, ᱢᱟᱴᱷ ᱠᱚᱨᱮ, ᱟᱹᱰᱤ ᱴᱷᱤᱠ ᱠᱚ ᱠᱷᱮᱞᱳᱰ ᱠᱚᱣᱟ ᱟᱨᱠᱤ, ᱟᱹᱰᱤ ᱮᱱᱮᱡ ᱟᱠᱚ, ᱥᱮᱨᱮᱧ ᱟᱠᱚ, ᱟᱹᱰᱤ ᱢᱚᱸᱡᱽ ᱠᱚ ᱪᱟᱞᱟᱜᱼᱟ ᱢᱮᱱᱠᱷᱟᱱ ᱚᱠᱟ ᱫᱚ ᱟᱞᱮ ᱥᱮ ᱫᱚ ᱵᱟᱝ ᱦᱳᱭᱳᱜ ᱛᱟᱦᱮᱱ ᱜᱮᱭᱟ᱾ ᱟᱯᱮ ᱥᱮᱜ ᱜᱮ ᱜᱚᱝᱠᱮ ᱪᱮ ᱞᱮᱠᱟ?
ᱦᱳᱭ ᱦᱳᱭ ᱚᱱᱝᱠᱟ ᱡᱟᱦᱟᱸ ᱞᱮᱠᱟᱢ ᱢᱮᱱ ᱠᱮᱫᱟ ᱦᱟᱸᱜ, ᱡᱮ ᱚᱱᱠᱟ ᱜᱟ. ᱭ ᱡᱟᱜᱟ. ᱣ, ᱢᱟᱱᱮ ᱠᱷᱩᱱᱴᱟᱹᱣ ᱞᱟᱦᱟ ᱦᱤᱞᱳᱜ ᱮᱱ ᱦᱤᱞᱳᱜ ᱢᱟ ᱜᱟᱹᱭ ᱡᱟᱜᱟ ᱢᱟ ᱦᱳᱭᱳᱜ ᱜᱮ, ᱮᱱᱠᱷᱟᱱ ᱫᱚᱥᱟᱨ ᱦᱤᱞᱳᱜ ᱡᱟᱦᱟ ᱠᱷᱩᱱᱴᱟᱹᱣ ᱢᱟᱦᱟ ᱦᱤᱞᱳᱜ ᱮᱱ ᱦᱤᱞᱳᱜ ᱫᱚ ᱠᱤᱱᱛᱩ ᱟᱞᱮ ᱱᱚᱛᱮ ᱫᱚ, ᱥᱟᱱᱟᱢ ᱦᱚᱲ ᱜᱮ ᱡᱟᱦᱟᱸᱭ ᱜᱟ. ᱭ ᱰᱟ. ᱝᱨᱤ ᱤ ᱜᱟ. ᱭ ᱰᱟ. ᱝᱨᱤ ᱢᱮᱱᱫᱟ ᱰᱟᱹᱝᱨᱤ ᱥᱮ ᱠᱟᱰᱟ ᱠᱚ ᱢᱮᱱᱟᱜ ᱠᱚᱣᱟ, ᱩᱱᱠᱩ ᱠᱚ ᱟᱨ ᱪᱮᱫ ᱥᱮᱛᱟᱜ ᱨᱮ ᱚᱱᱠᱟ, ᱯᱟᱭᱨᱟ ᱟᱹᱜᱩ ᱠᱟᱛᱮᱜ ᱥᱮ ᱥᱟᱯᱷᱟ ᱟᱹᱜᱩ ᱠᱟᱛᱮᱫ ᱥᱩᱱᱩᱢ ᱠᱚᱠᱚ ᱚᱡᱚᱜ ᱟᱠᱚᱣᱟ, ᱤᱱᱟᱹ ᱛᱟᱭᱱᱚᱢ ᱫᱚ ᱟᱨ ᱦᱮᱸ ᱚᱱᱠᱟ ᱵᱤᱨᱛᱮ ᱠᱷᱩᱱᱴᱤ ᱢᱟᱜ ᱠᱚ ᱪᱟᱞᱟᱜᱼᱟ ᱾ᱟᱨ ᱪᱮᱫ ᱠᱷᱩᱱᱴᱤ ᱠᱚ ᱢᱟᱜ ᱟᱹᱜᱩᱭᱟ ᱠᱷᱩᱱᱴᱤ ᱢᱟᱜ ᱟᱜᱩ ᱠᱟᱛᱮᱫ, ᱫᱤᱭᱮ ᱚᱱᱟᱨᱮ ᱛᱟᱦᱚᱞᱮ ᱚᱱᱟ ᱠᱩᱴᱤᱨ ᱠᱩᱞᱦᱤ ᱨᱮ ᱵᱤᱫ ᱠᱟᱛᱮᱜ ᱦᱮᱸᱥᱮ, ᱠᱩᱞᱦᱤ ᱨᱮ ᱱᱮᱛᱟᱨ ᱢᱟ ᱧᱮᱞᱚᱜ ᱠᱟᱱᱟ ᱠᱩᱞᱦᱤ ᱠᱚ ᱢᱟ ᱡᱚᱛᱚ ᱜᱮᱠᱚ ᱰᱷᱟ. ᱞᱟ. ᱭ ᱪᱟᱵᱟᱣ ᱠᱟᱫᱟ, ᱢᱮᱱᱠᱷᱟᱱ ᱠᱷᱟᱱ ᱯᱟᱹᱦᱤᱞ ᱫᱚ ᱚᱱᱠᱟ ᱞᱮᱠᱟ ᱠᱩᱞᱦᱤ ᱨᱮᱜᱮ ᱰᱟᱝᱨᱤ ᱫᱚᱠᱚ ᱠᱷᱩᱱᱴᱟᱹᱣ ᱠᱚ ᱛᱟᱦᱮᱸᱱ, ᱦᱮᱸᱥᱮ, ᱱᱮᱛᱟᱨ ᱫᱚ ᱧᱮᱞᱚᱜ ᱠᱟᱱᱟ ᱚᱱᱠᱟ ᱡᱟ. ᱭᱜᱟ ᱠᱚ ᱵᱟᱹᱱᱩᱜ ᱦᱚᱛᱮᱜ ᱛᱮ, ᱠᱩᱞᱦᱤ ᱨᱮ ᱛᱚ ᱚᱱᱟᱛᱮ ᱚᱱᱟ ᱯᱷᱟᱠᱟ ᱡᱟ. ᱭᱜᱟ ᱨᱮ ᱤᱫᱤ ᱠᱟᱛᱮᱜ ᱠᱷᱩᱴᱟ. ᱣ ᱮᱫ ᱠᱚᱭᱟ ᱢᱮᱱ ᱠᱷᱟᱱ ᱯᱟ. ᱦᱤᱞ ᱫᱚ ᱚᱱᱠᱟ ᱞᱮᱠᱟ ᱚᱱᱠᱟ ᱢᱟᱱᱮ ᱠᱩᱞᱤ ᱨᱮᱜᱮ ᱰᱟᱝᱨᱤ ᱫᱚᱠᱚ ᱠᱷᱩᱱᱴᱟᱹᱣ ᱟᱞᱮ ᱱᱚᱛᱮ ᱫᱚ ᱚᱱᱠᱟᱜᱮ ᱠᱩᱞᱦᱤᱨᱮ ᱢᱟᱱᱮ, ᱠᱷᱩᱱᱴᱤ ᱵᱤᱫ ᱠᱟᱛᱮ ᱛᱮ ᱛᱟᱭᱱᱚᱢ ᱚᱱᱟ ᱠᱷᱩᱱᱴᱤ ᱵᱤᱫ ᱛᱟᱭᱱᱚᱢ ᱚᱱᱟᱨᱮ ᱜᱮᱡ ᱜᱩᱨᱤᱡ ᱥᱟᱯᱷᱟ ᱠᱟᱛᱮᱜ, ᱦᱮ ᱛᱟᱨᱟᱥᱤᱧ ᱚᱠᱛᱚ ᱟᱨ ᱪᱮᱫ ᱠᱷᱩᱱᱴᱟᱹᱣ ᱠᱚ ᱮᱛᱚᱦᱚᱵ ᱟ᱾ ᱚᱱᱟᱨᱮ ᱰᱟᱝᱨᱤ ᱠᱚ ᱛᱚᱞ ᱠᱚᱣᱟ ᱡᱚᱛᱚ ᱦᱚᱲ ᱟᱯᱟᱱ ᱟᱹᱯᱤᱱ ᱨᱮᱱ ᱰᱟᱹᱝᱨᱤ ᱛᱚᱞ ᱠᱟᱛᱮ ᱤᱱᱟᱹ ᱛᱟᱭᱱᱚᱢ, ᱱᱤ ᱰᱟᱝᱨᱤ ᱪᱩᱢᱟᱹᱲ ᱠᱟᱛᱮᱜ ᱤᱱᱟᱹ ᱛᱟᱭᱱᱚᱢ ᱟᱫᱚ ᱟᱛᱩᱨ ᱨᱮᱱ ᱡᱟᱦᱟᱸ ᱛᱤᱱᱟᱹᱜ ᱠᱚᱲᱟ ᱠᱚ, ᱥᱮ ᱡᱟᱦᱟᱸ ᱟᱭ ᱱᱮᱛᱟ ᱟᱹᱜᱩ ᱟᱠᱟᱫ ᱡᱟ. ᱭᱟ. ᱭ ᱜᱚᱝᱠᱮ, ᱢᱟᱱᱮ ᱠᱷᱚ ᱰᱟᱝᱨᱤ ᱠᱚ ᱪᱟᱨᱦᱟᱣ ᱠᱚᱣᱟ ᱟᱨ ᱪᱮᱫ, ᱱᱚᱜᱼᱚ ᱱᱚᱝᱠᱟ ᱟᱨ ᱱᱚᱣᱟ ᱫᱚ ᱥᱟᱹᱨᱤᱜᱮ ᱟᱹᱰᱤ ᱨᱟᱹᱥᱠᱟᱹ ᱜᱮ ᱵᱩᱡᱷᱟᱹᱜᱼᱟ ᱮ ᱢᱮᱱ ᱜᱟᱱᱚᱜᱼᱟ ᱱᱚᱣᱟ ᱫᱚ ᱟᱞᱮ ᱟᱞᱮ ᱱᱚᱰᱮ ᱫᱚ ᱢᱟᱱᱮ ᱟᱹᱰᱤ ᱧᱮᱞ ᱡᱚᱝ ᱞᱮᱠᱟᱱᱟᱜ ᱦᱳᱭᱩᱜᱼᱟ ᱟᱨ ᱪᱮ ᱦᱳᱭ ᱥᱮ
ᱦᱮᱸ ᱦᱮᱸ ᱜᱚᱝᱠᱮ ᱮᱠᱫᱚᱢ ᱥᱟᱹᱨᱤ ᱜᱮ ᱟᱫᱚ ᱡᱟᱦᱟᱸ ᱡᱟᱭᱜᱟ ᱨᱮ ᱦᱩᱭᱩᱜ ᱟᱥᱮ ᱟᱫᱚ ᱦᱟᱜ ᱚᱱᱟ ᱡᱟᱭᱜᱟ ᱨᱮᱫᱚ ᱧᱮᱞ ᱦᱮᱣᱟ ᱠᱚᱜ ᱟᱢ ᱡᱮ ᱟᱫᱚ ᱟᱹᱰᱤ ᱨᱟᱹᱥᱠᱟᱹ ᱡᱚᱛᱚ ᱦᱚᱲ ᱠᱚ ᱨᱟᱹᱥᱠᱟᱹᱭᱟ ᱦᱮᱸ ᱡᱚᱛᱚ ᱠᱚᱠᱚ ᱪᱟᱞᱟᱣ ᱠᱚᱜᱼᱟ ᱟᱪᱪᱷᱟ ᱜᱚᱝᱠᱮ ᱚᱸᱰᱮ ᱡᱟᱦᱟᱸ ᱠᱷᱩᱱᱴᱟᱹᱣ ᱦᱳᱭᱳᱜ ᱫᱚ ᱟᱫᱚ ᱚᱸᱰᱮ ᱫᱚ ᱠᱚᱲᱟ ᱦᱚᱯᱚᱱ ᱥᱩᱢᱩᱝ ᱥᱮ ᱠᱩᱲᱤ ᱦᱚᱯᱚᱱ ᱦᱚᱸᱠᱚ ᱦᱮᱞᱟᱜ ᱜᱮᱭᱟ
ᱵᱟᱝ ᱟᱫᱚ ᱚᱱᱠᱟ ᱞᱮᱠᱟ ᱜᱚᱝᱠᱮ ᱚᱱᱮ ᱠᱷᱩᱱᱴᱟᱹᱣ ᱫᱚ ᱥᱩᱫᱩ ᱠᱚᱲᱟ ᱦᱚᱯᱚᱱ ᱜᱮᱠᱚ ᱠᱷᱩᱱᱴᱟᱹᱣ ᱠᱚᱣᱟ ᱮᱱᱠᱷᱟᱱᱼᱼ ᱧᱮᱧᱮᱞ ᱞᱟᱹᱜᱤᱫ ᱫᱚ ᱠᱩᱲᱤ ᱦᱚᱯᱚᱱ ᱠᱚ ᱠᱚ ᱢᱟᱱᱮ ᱡᱚᱛᱚ ᱦᱚᱲ ᱜᱮᱠᱚ ᱪᱟᱞᱟᱣ ᱫᱟᱲᱮᱜᱼᱼ